ᱜᱚᱢᱠᱮ ᱡᱚᱦᱟᱨ ᱜᱮ
ᱦᱳᱭ ᱜᱚᱝᱠᱮ ᱡᱚᱦᱟᱨ ᱜᱮ
ᱨᱚᱲ ᱠᱚ ᱱᱟᱯᱟᱭ ᱧᱚᱜ ᱟᱸᱡᱚᱢᱚᱜ ᱠᱟᱱᱟ ᱛᱚ
ᱦᱳᱭ ᱱᱟᱯᱟᱭ ᱜᱮ ᱟᱸᱡᱚᱢᱚᱜ ᱠᱟᱱᱟ ᱟᱹᱞᱤᱧᱟᱜ ᱜᱮ ᱜᱚᱝᱠᱮ ᱪᱮᱫ ᱞᱮᱠᱟ ᱡᱚᱢᱚᱜ ᱠᱟᱱᱟ
ᱦᱳᱭ ᱜᱚᱝᱠᱮ ᱟᱵᱤᱱᱟᱜ ᱦᱚᱸ ᱟᱹᱰᱤ ᱢᱚᱸᱡᱽ ᱜᱮ ᱟᱸᱡᱚᱢᱚᱜ ᱠᱟᱱ ᱛᱟᱵᱤᱱᱟ᱾
ᱚ ᱟᱪᱪᱷᱟ ᱟᱪᱪᱷᱟ ᱟᱪᱪᱷᱟ᱾
ᱛᱟᱦᱚᱞᱮ ᱜᱚᱝᱠᱮ ᱠᱤᱫᱩᱵ ᱫᱟᱠᱟ ᱠᱚᱫᱚ ᱡᱚᱢ ᱵᱟᱲᱟ ᱦᱩᱭᱱᱟ ᱥᱮ ᱟᱹᱣᱨᱤ
ᱦᱳᱭ ᱜᱚᱝᱠᱮ ᱡᱚᱢ ᱵᱟᱲᱟ ᱦᱩᱭᱮᱱᱟ ᱡᱚᱢ ᱵᱟᱲᱟ ᱠᱟᱛᱮᱜ ᱜᱮ ᱡᱤᱨᱟᱹᱣ ᱦᱩᱭ ᱟᱠᱟᱱᱟ
ᱚ
ᱟᱵᱤᱱ ᱜᱮ ᱜᱚᱝᱠᱮ ᱡᱚᱢ ᱠᱮᱭᱟᱵᱤᱱ ᱥᱮ ᱵᱟᱝ
ᱦᱳᱭ ᱟᱹᱞᱤᱧ ᱦᱚᱸ ᱱᱚᱜᱼᱚᱭ ᱦᱟᱸᱜ ᱱᱮ ᱜᱮ ᱡᱚᱢ ᱵᱟᱲᱟ ᱠᱟᱛᱮᱫ ᱱᱚᱜᱼᱚᱭ ᱠᱟᱹᱴᱤᱡ ᱟᱨᱟᱢ ᱠᱟᱜᱼᱟ ᱞᱤᱧ ᱱᱤᱛᱚᱜ ᱫᱚ ᱾
ᱚ ᱟᱪᱪᱷᱟ- ᱟᱪᱪᱷᱟ ᱾
ᱦᱮᱸ ᱦᱳᱭ ᱾
ᱜᱚᱝᱠᱮ ᱛᱟᱦᱚᱞᱮ ᱪᱮᱫ ᱯᱮ ᱩᱛᱩ ᱞᱮᱫᱼᱟ
ᱜᱚᱝᱠᱮ ᱛᱮᱦᱮᱧ ᱫᱚ ᱟᱞᱮ ᱫᱚ ᱵᱷᱟᱞᱮ ᱢᱚᱱᱫᱚ ᱜᱮ ᱡᱚᱢ ᱠᱮᱜᱼᱟᱞᱮ ᱾ ᱢᱮᱱᱫᱚ ᱡᱤᱞ ᱩᱛᱩ ᱞᱮᱜᱼᱟ ᱞᱮ ᱛᱮᱦᱮᱸᱧ ᱫᱚ ᱾
ᱚ ᱟᱪᱪᱷᱟ-ᱟᱪᱪᱷᱟ ᱾
ᱠᱟᱹᱴᱤᱡ ᱯᱮᱲᱟ ᱠᱚ, ᱯᱮᱲᱟ ᱠᱚ ᱦᱮᱡ ᱟᱠᱟᱱ ᱛᱟᱸᱦᱮᱱᱟ ᱛᱚ ᱾
ᱚ ᱟᱪᱪᱷᱟᱼ ᱟᱪᱪᱷᱟ ᱚᱱᱟᱛᱮ ᱠᱟᱹᱴᱤᱡ ᱵᱷᱟᱞᱮ ᱢᱚᱱᱫᱚ ᱧᱚᱜ ᱠᱮᱜᱼᱟ ᱯᱮ ᱥᱮ ᱪᱮᱫ?
ᱦᱳᱭ- ᱦᱳᱭ ᱟᱨ ᱯᱮᱲᱟ ᱠᱚ ᱦᱮᱡ ᱞᱮᱱᱠᱷᱟᱱ ᱩᱸ ᱡᱤᱞ ᱩᱛᱩ ᱫᱟᱠᱟ ᱵᱟᱝ ᱮᱢ, ᱵᱟᱝ ᱠᱷᱟᱣᱟ ᱞᱮᱠᱚ ᱠᱷᱟᱱ ᱦᱚᱛᱚ, ᱵᱟᱝ ᱜᱟᱱᱚᱜ ᱠᱟᱱᱟ ᱥᱮ ᱾
ᱦᱳᱭ ᱦᱳᱭᱳ ᱚᱱᱠᱟ ᱯᱮᱲᱟ ᱠᱚ ᱠᱚ ᱦᱮᱡ ᱵᱟᱲᱟ ᱞᱮᱱᱠᱷᱟᱱ ᱱᱚᱝᱠᱟ, ᱡᱤᱞ ᱫᱚᱠᱚ ᱩᱛᱩᱭ ᱜᱮᱭᱟ ᱵᱟᱝ? ᱱᱚᱝᱠᱟ ᱚᱲᱟᱜ ᱠᱚᱨᱮᱱ ᱥᱤᱢ ᱠᱚᱠᱚ ᱜᱚᱡ ᱠᱚᱜᱮᱭᱟ ᱵᱟᱝ?
ᱦᱳᱭ-ᱦᱳᱭ ᱟᱫᱚ ᱟᱞᱮ ᱫᱚ ᱦᱟᱸᱜ ᱚᱲᱟᱜ ᱠᱚᱨᱮ ᱦᱚᱸ ᱚᱱᱠᱟ ᱟᱹᱥᱩᱞ ᱥᱤᱢ ᱠᱚ ᱵᱟᱹᱱᱩᱜ ᱠᱚ ᱛᱟᱞᱮᱭᱟ ᱛᱚ ᱟᱫᱚ ᱚᱱᱟ ᱦᱚᱛᱮᱜ ᱛᱮ ᱩᱱᱠᱩ ᱚ ᱵᱟᱡᱟᱨ ᱠᱷᱚᱱ ᱡᱟᱸᱦᱟᱸ ᱯᱳᱞᱴᱨᱤ ᱡᱤᱞ ᱚᱱᱟᱜᱮ ᱠᱤᱨᱤᱧ ᱟᱹᱜᱩ ᱦᱩᱭ ᱞᱮᱱᱟ ᱾
ᱚ ᱟᱪᱪᱷᱟ ᱟᱪᱪᱷᱟ ᱟᱪᱪᱷᱟ ᱱᱚᱝᱠᱟ ᱵᱟᱡᱟᱨ ᱠᱚᱫᱚ ᱥᱩᱨ ᱧᱚᱜ ᱜᱮᱭᱟ ᱥᱮ ᱪᱮ
ᱵᱟᱝᱟ ᱜᱚᱝᱠᱮ ᱚᱱᱠᱟ ᱫᱚ, ᱦᱟᱸᱜ ᱞᱟᱹᱴᱩ ᱧᱚᱜ ᱵᱟᱡᱟᱨ ᱫᱚ ᱦᱩᱸ ᱵᱟᱹᱱᱩᱜ ᱠᱟᱜᱼᱟ ᱥᱩᱨ ᱨᱮᱫᱚ ᱛᱚᱵᱮ ᱦᱩᱰᱤᱧ ᱧᱚᱜ ᱵᱟᱡᱟᱨ ᱦᱮᱱᱟᱜ ᱛᱟᱞᱮᱭᱟ ᱥᱩᱨ ᱨᱮ, ᱵᱟᱡᱟᱨ ᱫᱚ ᱵᱟᱝ ᱢᱤᱫᱴᱟᱝ ᱢᱳᱲ ᱞᱮᱠᱟ ᱠᱟᱱᱟ ᱟᱫᱚ ᱚᱸᱰᱮ ᱠᱷᱚᱱ ᱜᱮ ᱦᱳᱭ ᱚᱸᱰᱮ ᱠᱷᱚᱱ ᱜᱮ ᱥᱟᱱᱟᱢᱟᱜ ᱞᱮ ᱧᱟᱢ ᱜᱮᱭᱟ
ᱟᱪᱷᱟ ᱟᱪᱷᱟ ᱟᱹᱰᱤ ᱱᱟᱯᱟᱭ ᱠᱟᱛᱷᱟ ᱜᱮ
ᱟᱨ ᱜᱚᱝᱠᱮ ᱛᱟᱦᱚᱞᱮ ᱟᱯᱮ ᱫᱚ, ᱪᱮᱫ ᱠᱚᱯᱮ ᱩᱛᱩ ᱵᱟᱲᱟ ᱞᱮᱜᱼᱟ ᱛᱮᱦᱮᱧ ᱫᱚ?
ᱟᱞᱮ ᱫᱚ ᱱᱚᱝᱠᱟ ᱟᱞᱩ ᱟᱨ ᱤᱭᱟᱹ ᱱᱚᱣᱟ ᱡᱟᱸᱦᱟᱸ ᱵᱚᱨᱵᱚᱴᱤ
ᱦᱳᱭ ᱦᱳᱭ ᱦᱳᱭ
ᱦᱳᱭ ᱚᱱᱟᱞᱮ ᱩᱛᱩ ᱞᱮᱜᱼᱟ ᱾
ᱟᱪᱪᱷᱟ-ᱟᱪᱪᱷᱟ ᱾
ᱦᱮᱸ ᱚᱱᱟᱜᱮ ᱦᱳᱭ-ᱦᱳᱭ ᱾ ᱟᱨ ᱪᱮᱫ ᱵᱤᱱ ᱩᱛᱩᱭᱟ, ᱚᱱᱟ ᱠᱚᱜᱮ ᱩᱛᱩ ᱵᱟᱲᱟ ᱦᱩᱭᱩᱜ ᱠᱟᱱᱟ ᱾
ᱦᱳᱭ-ᱦᱳᱭ ᱾
ᱦᱮᱸ ᱚᱱᱠᱟ ᱥᱚᱵᱽᱡᱤ ᱠᱚᱜᱮ ᱡᱤᱞ ᱠᱚᱫᱚ ᱦᱟᱸᱜ ᱢᱟᱲᱟᱝᱛᱮ ᱡᱚᱢ ᱵᱟᱲᱟ ᱦᱩᱭᱮᱱ ᱜᱮᱭᱟ ᱠᱤᱪᱷᱩ ᱫᱤᱱ ᱞᱟᱦᱟ ᱜᱮ
ᱦᱳᱭ ᱦᱳᱭ ᱟᱫᱚ ᱚᱱᱟ ᱦᱚᱸ, ᱡᱤᱞ ᱦᱚᱸ ᱛᱤᱱᱟᱹᱜ ᱫᱤᱱ ᱦᱤᱞᱳᱜ ᱵᱮᱱ ᱡᱚᱢᱟ, ᱫᱤᱱ ᱦᱤᱞᱳᱜ ᱡᱚᱢ ᱢᱟᱛᱚ ᱵᱟᱝ ᱥᱤᱵᱤᱞᱟ ᱥᱮ ᱾
ᱦᱳᱭᱻᱦᱳᱭᱻᱦᱳᱭ ᱾
ᱦᱮᱸᱻᱦᱮᱸ ᱟᱨ ᱛᱟᱦᱚᱞᱮ ᱜᱚᱝᱠᱮ ᱚᱱᱠᱟ ᱫᱚ ᱟᱯᱮᱭᱟᱜ ᱵᱟᱡᱟᱨ ᱫᱚ ᱛᱤᱱᱟᱹᱜ ᱥᱟᱺᱜᱤᱧ ᱨᱮ ᱦᱮᱱᱟᱜ ᱠᱟᱜᱼᱟ, ᱟᱯᱮ ᱚᱲᱟᱜ ᱠᱷᱚᱡ ᱫᱚ ᱟᱨ ᱪᱮᱫ?
ᱱᱚᱝᱠᱟ ᱵᱟᱡᱟᱨ ᱫᱚ ᱞᱟᱹᱴᱩ ᱵᱟᱡᱟᱨ ᱡᱟᱦᱟᱸ ᱫᱚ ᱚᱱᱟ ᱫᱚ ᱦᱟᱸᱜ ᱠᱤᱪᱷᱩ ᱥᱟᱺᱜᱤᱧ ᱧᱚᱜ ᱜᱮᱭᱟ ᱱᱚᱝᱠᱟ ᱫᱚᱥ ᱠᱤᱞᱳᱢᱤᱴᱟᱨ ᱚᱱᱠᱟ ᱾
ᱦᱳᱭ-ᱦᱳᱭ ᱾
ᱚ ᱥᱟᱛ ᱟᱴ ᱚᱱᱠᱟ, ᱫᱚᱥ ᱫᱷᱟᱹᱵᱤᱡ ᱫᱚ ᱵᱟᱝ ᱦᱩᱭᱩᱜᱼᱟ ᱟᱨᱠᱤ ᱾ ᱚᱠᱟ ᱞᱟᱹᱴᱩ ᱵᱟᱡᱟᱨ ᱚᱸᱰᱮ ᱜᱮ ᱦᱟᱜ ᱟᱨ ᱱᱚᱝᱠᱟ ᱥᱩᱨ ᱥᱩᱯᱩᱨ ᱠᱚᱨᱮ ᱢᱮᱱᱟᱜ ᱜᱮᱭᱟ ᱥᱩᱨ ᱥᱩᱯᱩᱨ ᱾ ᱚᱱᱟ ᱢᱳᱨ ᱠᱚ
ᱦᱳᱭ ᱦᱳᱭ ᱦᱮᱸ ᱦᱮᱸ
ᱦᱳᱭ ᱚᱱᱟ ᱠᱚᱨᱮ ᱜᱮ ᱚᱱᱠᱟ ᱡᱤᱱᱤᱥ ᱯᱟᱛᱤ ᱠᱚ ᱦᱟᱛᱟᱣ ᱵᱟᱲᱟ ᱜᱮᱭᱟᱞᱮ ᱱᱚᱝᱠᱟ ᱱᱟᱜ ᱢᱟ ᱡᱟᱦᱟᱸ ᱠᱚ ᱥᱩᱱᱩᱢ ᱵᱩᱞᱩᱝ ᱚᱱᱟ ᱠᱚ ᱪᱟᱵᱟ ᱵᱟᱲᱟ ᱞᱮᱱᱠᱷᱟᱱ
ᱦᱳᱭ
ᱥᱟᱵᱚᱱ ᱥᱩᱱᱩᱢ
ᱦᱳᱭ ᱟᱫᱚ ᱦᱟᱸᱜ ᱡᱟᱦᱟᱱᱟᱜ ᱚᱱᱠᱟ ᱡᱩᱫᱤ ᱞᱟᱹᱴᱩ ᱧᱚᱜ ᱥᱟᱢᱟᱱ ᱡᱩᱫᱤ ᱦᱟᱛᱟᱣ ᱯᱮ ᱢᱚᱱᱮ ᱠᱮᱫᱟ ᱢᱚᱱᱮ ᱠᱟᱜ ᱵᱤᱱ ᱛᱟᱦᱚᱞᱮ ᱚᱱᱟ ᱫᱚ ᱦᱟᱸᱜ ᱦᱟᱱᱮ ᱡᱟᱦᱟᱸ ᱥᱟᱛ ᱟᱴ ᱠᱤᱞᱳᱢᱤᱴᱟᱨ ᱵᱟᱡᱟᱨ ᱡᱟᱦᱟᱸ ᱚᱸᱰᱮ ᱜᱮᱛᱚᱯᱮ ᱪᱟᱞᱟᱜᱼᱟ ᱥᱮ
ᱦᱳᱭ ᱦᱳᱭ ᱱᱚᱝᱠᱟ ᱥᱩᱨ ᱥᱩᱯᱩᱨ ᱠᱚᱨᱮ ᱫᱚ ᱵᱟᱹᱱᱩᱜᱼᱟ ᱚᱱᱠᱟᱱᱟᱜ ᱵᱟᱡᱟᱨ ᱫᱚ
ᱟᱪᱪᱷᱟ ᱟᱪᱪᱷᱟ ᱦᱳᱭ ᱱᱟᱯᱟᱭ ᱠᱟᱛᱷᱟ ᱜᱮ ᱟᱫᱚ ᱚᱱᱟ ᱦᱚᱸ ᱪᱤᱠᱟᱭᱵᱤᱱ ᱵᱟᱡᱟᱨ ᱦᱚᱸ? ᱯᱟᱹᱦᱤᱞ ᱠᱷᱚᱱ ᱜᱮ ᱚᱲᱟᱜ ᱫᱩᱣᱟᱹᱨ ᱠᱚ ᱤᱱᱟᱹᱜ ᱥᱟᱺᱜᱤᱧ ᱨᱮᱜᱮ ᱦᱮᱱᱟᱜ ᱟᱠᱟᱫ ᱫᱚ
ᱦᱮᱸ ᱟᱫᱚ ᱵᱤᱱ ᱪᱤᱠᱟᱹᱟᱢ ᱢᱟ
ᱦᱳᱭ ᱦᱳᱭ
ᱫᱚᱨᱠᱟᱨ ᱯᱟᱲᱟᱣ ᱞᱮᱱᱠᱷᱟᱱ ᱫᱚ ᱪᱟᱞᱟᱜ ᱜᱮ ᱦᱩᱭᱩᱜᱼᱟ ᱥᱮ ᱪᱮ
ᱦᱳᱭ ᱦᱳᱭ ᱚᱱᱟ ᱦᱚᱸ ᱠᱟᱛᱷᱟ ᱠᱟᱱᱟ᱾
ᱦᱳ
ᱟᱨ ᱛᱟᱦᱚᱞᱮ ᱜᱚᱝᱠᱮ ᱮ ᱟᱹᱵᱤᱱ ᱥᱟᱶᱛᱮ ᱟᱹᱵᱤᱱ ᱨᱮᱱ ᱚᱲᱟᱜ ᱦᱚᱲ ᱠᱚᱫᱚ ᱚᱠᱟᱮᱠᱟ ᱦᱮᱱᱟᱜ ᱟᱠᱟᱫ? ᱯᱮ ᱛᱟᱵᱚ ᱱᱤᱛᱚᱜ ᱫᱚ ᱦᱟᱸᱜ
ᱦᱳᱭ ᱱᱤᱛᱳᱜ ᱫᱚ ᱱᱟᱯᱟᱭ ᱜᱮ ᱥᱟᱱᱟᱢ ᱠᱚᱜᱮ ᱚᱲᱟᱜ ᱦᱚᱲ ᱠᱚᱨᱮ ᱦᱚᱲ ᱠᱚ
ᱟᱪᱷᱟ ᱟᱪᱷᱟ ᱟᱪᱷᱟ
ᱟᱵᱤᱱ ᱨᱮᱱ ᱚᱲᱟᱜ ᱦᱚᱲ ᱠᱚᱜᱮ ᱪᱮᱫ ᱞᱮᱠᱟ
ᱦᱳᱭ ᱟᱹᱞᱤᱧ ᱨᱮᱱ ᱚᱲᱟᱜ ᱦᱚᱲ ᱠᱚᱦᱚᱸ ᱱᱤᱛᱚᱜ ᱫᱚ ᱦᱟᱸᱜ ᱥᱟᱱᱟᱢ ᱜᱮ ᱱᱟᱯᱟᱭ ᱜᱮ ᱦᱮᱱᱟᱜ ᱥᱟᱶᱛᱮ ᱟᱹᱞᱤᱧ ᱦᱚᱸ ᱦᱟᱸᱜ ᱱᱟᱯᱟᱭ ᱜᱮ ᱦᱮᱱᱟᱜ ᱟᱠᱟᱫ ᱞᱤᱧᱟᱹ
ᱟᱪᱷᱟ ᱟᱪᱷᱟ ᱦᱳᱭ ᱱᱟᱯᱟᱭ ᱛᱟᱦᱮᱸ ᱜᱮ ᱵᱷᱟᱜᱮᱭᱟ ᱵᱟᱝ? ᱦᱮᱸ ᱱᱟᱯᱟᱭ ᱛᱟᱦᱮᱱ ᱠᱷᱟᱱ ᱜᱮ ᱵᱷᱟᱜᱤ
ᱦᱳᱭ ᱦᱳᱭ ᱦᱳᱭ
ᱦᱮᱸ
ᱟᱨ ᱱᱚᱶᱟ ᱫᱩᱱᱤᱭᱟᱹ ᱨᱮ ᱛᱟᱦᱮᱸ ᱠᱚᱨᱛᱮ ᱜᱮᱞᱮ ᱟᱵᱚᱛᱚ ᱚᱱᱟ ᱜᱮᱵᱚᱱ ᱟᱥᱚᱜᱼᱟ ᱥᱮ ᱱᱟᱯᱟᱭ ᱛᱟᱦᱮᱱ ᱨᱮᱱᱟᱜ ᱜᱮ
ᱦᱳᱭ ᱦᱳᱭ
ᱦᱮᱸ
ᱦᱩᱸ
ᱟᱫᱚ ᱚᱱᱟᱜᱮ ᱱᱟᱯᱟᱭ ᱦᱮᱱᱟᱜ ᱟᱠᱟᱫ ᱞᱤᱧᱟᱹ ᱥᱟᱱᱟᱢ ᱦᱚᱲ ᱦᱚᱸ ᱟᱨ ᱥᱟᱱᱟᱢ ᱚᱲᱟᱜ ᱦᱚᱲ ᱦᱚᱸ ᱱᱟᱯᱟᱭ ᱜᱮ ᱟᱫᱚ ᱚᱱᱟ ᱤᱭᱟᱹᱛᱮ ᱪᱟᱸᱫᱳ ᱵᱚᱸᱜᱟ ᱫᱚ ᱪᱮᱫ ᱞᱤᱧ ᱢᱮᱱᱟ ᱥᱟᱨᱦᱟᱣ ᱜᱮ ᱦᱩᱭᱩᱜᱼᱟ
ᱦᱳᱭ ᱦᱳᱭ ᱠᱟᱱᱟ ᱱᱟᱯᱟᱭ ᱛᱟᱦᱮᱸ ᱠᱷᱟᱹᱛᱤᱨ ᱛᱮ ᱵᱟᱝ
ᱦᱳᱭ ᱦᱳᱭ ᱵᱟᱝᱠᱷᱟᱱ ᱢᱟ ᱡᱚᱠᱷᱚᱱ ᱟᱵᱚ ᱵᱚᱱ ᱨᱩᱣᱟᱹ ᱦᱟᱹᱥᱩᱜᱼᱟ
ᱦᱳᱭ
ᱩᱱ ᱥᱚᱢᱟᱹᱭ ᱢᱟ ᱪᱟᱸᱫᱽ ᱵᱚᱸᱜᱟ ᱴᱷᱮᱱ ᱵᱚᱱ ᱱᱮᱦᱚᱨᱚᱜ ᱟ ᱥᱮ ᱡᱮ ᱪᱟᱸᱫᱳ ᱵᱚᱸᱜᱟ ᱢᱟ ᱧᱮᱞ ᱫᱟᱨᱟᱢ ᱞᱮᱯᱮ ᱱᱟᱯᱟᱭ ᱛᱮᱞᱮ ᱛᱟᱦᱮᱱ ᱢᱟ ᱱᱚᱝᱠᱟ ᱢᱟ ᱵᱮᱥᱚᱜ ᱢᱟᱭ ᱡᱟᱦᱟᱸᱭ ᱡᱩᱫᱤ ᱢᱤᱫ ᱴᱟᱱ ᱨᱩᱟᱹ ᱧᱟᱢᱮᱭᱟ ᱱᱚᱝᱠᱟ ᱵᱚᱱ ᱢᱮᱱ ᱜᱮᱭᱟ ᱥᱮ ᱦᱳᱭ ᱟᱫᱚ ᱱᱤᱛᱚᱜ ᱱᱟᱯᱟᱭ ᱛᱟᱦᱮᱸ ᱨᱮ ᱡᱩᱫᱤ ᱵᱟᱵᱚᱱ ᱥᱟᱨᱦᱟᱣᱮᱭᱟ ᱪᱟᱸᱫᱚ ᱵᱚᱸᱜᱟ ᱛᱟᱦᱚᱞᱮ ᱫᱚ ᱪᱟᱸᱫᱳ ᱵᱚᱸᱜᱟ ᱦᱚᱸ ᱵᱟᱭ ᱢᱮᱱᱟ ᱾ ᱨᱩᱣᱟᱹᱜ ᱥᱚᱢᱚᱭ ᱫᱚ ᱨᱩᱣᱟᱹ ᱦᱟᱹᱥᱩᱜ ᱥᱚᱢᱚᱭ ᱫᱚ ᱤᱧ ᱠᱚ ᱠᱷᱚᱡᱤᱧᱟ ᱾ ᱟᱨ ᱵᱮᱥ ᱛᱟᱦᱮᱸ ᱨᱮᱫᱚ ᱠᱟᱹᱴᱤᱡ ᱦᱚᱸ ᱢᱟᱱᱮ ᱧᱩᱢ ᱪᱤᱱᱛᱟᱹ ᱜᱮ ᱵᱟᱝ ᱥᱮ ᱾
ᱦᱳᱭ ᱠᱟᱹᱴᱤᱡ ᱦᱚᱸ ᱵᱟᱝ ᱠᱚ ᱫᱤᱥᱟᱹᱧᱟ ᱾
ᱦᱳᱭ ᱦᱳᱭ ᱾
ᱦᱳᱭ ᱾ ᱩᱱᱤ ᱦᱚᱸ ᱢᱚᱱᱮ ᱠᱚ ᱵᱟᱹᱲᱤᱡᱚᱜ ᱛᱟᱭᱟ ᱥᱮ ᱾
ᱦᱳᱭ ᱦᱳᱭ ᱦᱳᱭ ᱾
ᱦᱳᱭᱹᱹᱹ᱾
ᱟᱨ ᱛᱟᱦᱚᱞᱮ ᱜᱚᱝᱠᱮ ᱟᱞᱮ ᱥᱮᱱ ᱢᱟ ᱛᱮᱦᱮᱧ ᱚᱱᱠᱟ ᱢᱟ ᱾ ᱦᱮᱸ ᱫᱚᱢᱮ ᱫᱟᱜ ᱡᱟᱹᱲᱤ ᱵᱟᱲᱟ ᱠᱮᱫ ᱫᱚᱭ ᱟᱯᱮ ᱠᱚᱨᱮ ᱫᱚ ᱪᱮᱫ ᱞᱮᱠᱟ ᱡᱟᱹᱲᱤ ᱵᱟᱲᱟ ᱞᱮᱫᱟᱭ ᱥᱮ ᱵᱟᱝᱜᱮ ᱾
ᱛᱤᱦᱤᱧ ᱫᱚ ᱵᱟᱭ ᱡᱟᱹᱲᱤ ᱞᱮᱫᱟ ᱾ ᱛᱮᱦᱤᱧ ᱫᱚ ᱦᱟᱸᱜ ᱱᱚᱝᱠᱟ ᱥᱤᱛᱩᱝ ᱠᱮᱫ ᱜᱮᱭᱟᱭ ᱾ ᱱᱚᱝᱠᱟ ᱦᱚᱞᱟ ᱢᱟᱫᱮᱨ ᱫᱚ ᱦᱟᱸᱜ ᱫᱟᱜ ᱠᱮᱫ ᱜᱮᱭᱟ ᱡᱟᱹᱥᱛᱤ ᱧᱚᱜ ᱜᱮ ᱾ ᱛᱤᱦᱤᱧ ᱜᱮ ᱱᱚᱝᱠᱟ ᱜᱮ ᱵᱟᱭ ᱡᱟᱹᱲᱤᱭᱟᱜ ᱞᱮᱭᱟ ᱛᱤᱦᱤᱧ ᱾
ᱚᱸ ᱚᱸ ᱾
ᱥᱤᱛᱩᱝ ᱧᱚᱜ ᱡᱮᱜ ᱟᱭ ᱛᱮᱦᱮᱧ ᱫᱚ ᱾᱾
ᱚᱸ ᱾ ᱟᱞᱮ ᱥᱮᱱ ᱦᱚᱸ ᱚᱱᱠᱟ ᱫᱚ ᱦᱟᱸᱜ ᱢᱟᱲᱟᱝ ᱛᱮᱫᱚ ᱚᱱᱠᱟ ᱫᱚ ᱵᱟᱭ ᱫᱟᱜ ᱡᱟᱹᱲᱤ ᱵᱟᱲᱟ ᱟᱠᱟᱜᱼᱟ ᱾ ᱛᱚᱵᱮ ᱛᱮᱦᱮᱧ ᱫᱚ ᱾ ᱦᱮᱜ ᱚᱱᱠᱟ ᱜᱮ ᱟᱪᱚᱠᱟ ᱜᱮ ᱨᱤᱢᱤᱞ ᱦᱮᱡ ᱜᱚᱫ ᱮᱱᱛᱮ ᱫᱟᱜ ᱠᱚᱦᱟᱸᱜ ᱧᱩᱨ ᱵᱟᱲᱟᱭᱮᱱ ᱜᱮᱭᱟ ᱾
ᱟᱪᱪᱷᱟ ᱟᱪᱪᱷᱟ ᱢᱟᱱᱮ ᱡᱟᱹᱥᱛᱤ ᱧᱚᱜ ᱜᱮ ᱥᱮ ᱪᱮᱫ ᱾
ᱦᱳᱭ ᱡᱟᱹᱥᱛᱤ ᱧᱚᱜ ᱜᱮ ᱧᱩᱨ ᱵᱟᱲᱟᱭᱮᱱᱟ ᱛᱚᱵᱮ ᱾ ᱫᱚᱢᱮ ᱜᱷᱟᱹᱲᱤᱡ ᱫᱚ ᱦᱟᱸᱜ ᱵᱟᱭ ᱫᱟᱜ ᱞᱮᱱᱟ ᱢᱤᱫ ᱜᱷᱟᱹᱲᱤᱡ ᱧᱚᱜ ᱜᱮ ᱾
ᱚᱸ ᱟᱪᱚᱪᱷᱟ ᱾
ᱚᱱᱠᱟ ᱠᱟᱹᱴᱤᱡ ᱨᱟᱛ ᱵᱟᱛ ᱢᱳᱴᱟ ᱢᱚᱴᱟ ᱧᱚᱜ ᱜᱮ ᱫᱟᱜ ᱡᱚᱨᱚᱭᱮᱱᱟ ᱾
ᱚ ᱟᱪᱚᱪᱷᱟ ᱟᱪᱚᱪᱷᱟ ᱾
ᱦᱳᱭ ᱾
ᱯᱟᱞᱮᱱ ᱟᱞᱮ ᱥᱮᱱᱟᱜ ᱫᱟᱜ ᱜᱮ ᱟᱯᱮ ᱥᱮᱱ ᱪᱟᱞᱟᱣᱮᱱ ᱾
ᱦᱳᱭ ᱚᱱᱟ ᱫᱚ ᱾ ᱟᱹᱞᱤᱧ ᱦᱚᱸᱛᱚ ᱵᱟᱞᱤᱧ ᱢᱮᱱ ᱠᱟᱜ ᱠᱟᱱᱟ ᱥᱮ ᱟᱹᱵᱤᱱ ᱦᱚᱸ ᱵᱟᱹᱵᱤᱱ ᱢᱮᱱ ᱠᱮ ᱠᱟᱱᱟ ᱾
ᱦᱳᱭ ᱦᱳᱭ ᱾
ᱟᱫᱚ ᱥᱮᱨᱢᱟ ᱪᱟᱸᱫᱳ ᱜᱮ ᱟᱫᱚ ᱚᱠᱟ ᱞᱮᱠᱟᱭ ᱫᱟᱜ ᱡᱟᱹᱲᱤᱭᱮᱫᱟ ᱾
ᱚᱠᱟ ᱞᱮᱠᱟᱭ ᱫᱟᱜ ᱡᱟᱹᱲᱤ ᱵᱚᱱ ᱠᱟᱱᱟ ᱵᱟᱵᱚᱱ ᱞᱟᱹᱭ ᱚᱦᱚᱵᱚᱱ ᱞᱟᱹᱭ ᱠᱮᱭᱟ ᱥᱮ ᱪᱮᱫ ᱾
ᱦᱳᱭ ᱦᱳᱭ ᱦᱳᱭ ᱾
ᱦᱮᱸ ᱾
ᱟᱫᱚ ᱛᱟᱦᱚᱞᱮ ᱚᱱᱠᱟ ᱫᱚ ᱦᱟᱸᱜ ᱛᱮᱦᱮᱧ ᱫᱚ ᱟᱯᱮ ᱥᱮᱫ ᱫᱚ ᱥᱤᱛᱩᱝ ᱞᱮᱜ-ᱟᱭ ᱵᱟᱝ ᱥᱮ?
ᱦᱳᱭ ᱦᱳᱭ ᱥᱤᱛᱩᱝ ᱞᱮ ᱟᱭ ᱟᱞᱮ ᱥᱮᱫ ᱫᱚ ᱦᱟᱸᱜ ᱾
ᱚᱸ ᱚᱸ ᱟᱨ ᱾ ᱛᱟᱦᱚᱞᱮ ᱛᱮᱦᱮᱧ ᱵᱟᱫ ᱠᱟᱛᱮ ᱦᱚᱞᱟ ᱢᱟᱫᱷᱮᱨᱟᱜ ᱫᱟᱜ ᱡᱟᱹᱲᱤ ᱠᱚ ᱚᱠᱟᱞᱮᱠᱟ ᱦᱩᱭ ᱵᱟᱲᱟ ᱞᱮᱱᱟ ᱛᱟᱦᱚᱞᱮ ᱾
ᱦᱚᱞᱟ ᱢᱟᱫᱮᱨ ᱫᱚ ᱱᱚᱝᱠᱟ ᱫᱟᱜ ᱞᱮᱫ ᱜᱮᱭᱟ ᱡᱳᱨ ᱫᱷᱟᱨᱟ ᱜᱮ ᱾ ᱚᱱᱠᱟ ᱡᱳᱨ ᱧᱚᱜ ᱜᱮ ᱚᱱᱠᱟ ᱠᱷᱮᱛ ᱠᱚᱦᱚᱸ ᱾ ᱪᱟᱯᱮ ᱜᱚᱜᱞᱮᱱᱟ ᱟᱫᱚ ᱱᱚᱝᱠᱟ ᱥᱤᱛᱩᱝ ᱜᱚᱫ ᱠᱮ ᱟᱨᱚ ᱦᱟᱸᱜ ᱟᱡᱮᱫ ᱜᱚᱫ ᱮᱱᱟ ᱾
ᱚ ᱟᱪᱪᱷᱟ ᱛᱟᱦᱚᱞᱮ ᱨᱚᱦᱚᱭ ᱠᱚᱨᱮ ᱦᱳᱭ ᱾ ᱨᱚᱦᱚᱭ ᱠᱚᱨᱮ ᱦᱚᱸ ᱫᱚ ᱛᱟᱦᱚᱞᱮ ᱛᱤᱱᱟᱹᱜ ᱜᱟᱱ ᱯᱮ ᱞᱟᱦᱟ ᱜᱚᱫ ᱟᱠᱟᱱᱟ ᱥᱮ ᱯᱮ ᱛᱟᱭᱚᱢ ᱜᱚᱫ ᱟᱠᱟᱱ ᱛᱟᱵᱚᱱᱟ ᱾
ᱨᱚᱦᱚᱭ ᱫᱚᱞᱮ ᱮᱦᱚᱵ ᱜᱚᱫ ᱠᱟᱜᱼᱟ ᱦᱟᱸᱜ ᱾ ᱮᱦᱚᱵ ᱟᱠᱟᱫᱟᱞᱮ ᱱᱚᱝᱠᱟ ᱵᱟᱹᱭᱦᱟᱹᱲ ᱠᱚᱫᱚᱞᱮ ᱨᱚᱦᱚᱭ ᱟᱠᱟᱫᱟ ᱦᱟᱸᱜ ᱾ ᱟᱨ ᱠᱤᱪᱷᱩᱜᱟᱱ ᱱᱚᱝᱠᱟ ᱵᱟᱹᱠᱤ ᱢᱮᱱᱟᱜᱼᱟ ᱾
ᱚ ᱚ ᱾
ᱱᱚᱝᱠᱟ ᱡᱟᱹᱲᱜᱮ ᱠᱟᱹᱴᱤᱡ ᱦᱟᱸᱜ ᱠᱚᱢᱮᱜᱼᱟᱭ ᱾ ᱱᱚᱝᱠᱟ ᱡᱟᱹᱥᱛᱤ ᱧᱚᱜ ᱱᱚᱝᱠᱟᱭ ᱡᱟᱹᱲᱤ ᱞᱮᱠᱷᱟᱱ ᱜᱮ ᱦᱟᱸᱜ ᱚᱱᱟ ᱠᱚᱦᱚᱸ ᱞᱮ ᱯᱩᱨᱟᱹᱣ ᱠᱟᱜᱼᱟ
ᱦᱳᱭ ᱦᱳᱭ ᱛᱟᱦᱞᱮ ᱟᱯᱮᱥᱮᱱ ᱦᱚᱸ ᱚᱱᱠᱟ ᱫᱚ ᱢᱟᱱᱮ ᱚᱱᱠᱟ ᱢᱤᱱᱤ ᱠᱚ ᱠᱮᱱᱮᱞ ᱠᱚ ᱚᱱᱠᱟ ᱫᱚ ᱵᱟᱹᱱᱩᱜ
ᱩᱢ ᱵᱟᱹᱱᱩᱜᱼᱟ ᱟᱞᱮᱥᱮᱫ ᱫᱚ ᱱᱚᱝᱠᱟ ᱥᱮᱞᱚ ᱠᱚᱦᱚᱸ ᱵᱟᱹᱱᱩᱜᱼᱟ ᱱᱚᱝᱠᱟ ᱫᱟᱜ ᱨᱮ ᱵᱮᱵᱚᱥᱛᱟ ᱚᱠᱟ ᱠᱮᱱᱮᱞ ᱠᱚᱦᱚᱸ ᱦᱳᱭ ᱦᱳᱭ ᱚᱱᱠᱟ ᱫᱚ ᱵᱟᱹᱱᱩᱜ
ᱦᱳᱭ ᱵᱟᱠᱷᱟᱱ ᱫᱚ ᱚᱱᱠᱟ ᱟᱭᱢᱟ ᱴᱚᱴᱷᱟ ᱠᱚᱨᱮ ᱜᱮ ᱫᱚᱢᱮ ᱠᱮᱱᱮᱞ ᱫᱟᱜ ᱠᱚ ᱧᱟᱢᱟ ᱥᱟᱶᱛᱮ ᱚᱱᱮ ᱢᱤᱱᱤ ᱠᱚ ᱚᱱᱟ ᱠᱚ ᱛᱟᱦᱮᱸᱱ ᱛᱟᱠᱚᱣᱟ
ᱦᱳᱭ ᱦᱳᱭ ᱚᱱᱟ ᱠᱚᱛᱮ ᱜᱮᱠᱚ ᱨᱚᱦᱚᱭ ᱵᱟᱲᱟᱭᱮᱜᱼᱟ ᱵᱟᱝ
ᱦᱳᱭ ᱦᱳᱭ ᱟᱫᱚ ᱚᱱᱮ ᱦᱟᱸᱜ ᱟᱵᱤᱱ ᱵᱤᱱ ᱞᱟᱹᱭ ᱠᱮᱫ ᱡᱟᱦᱟᱸ ᱞᱮᱠᱟ ᱟᱞᱮ ᱦᱚᱸ ᱚᱱᱠᱟᱜᱮ ᱚᱱᱠᱟ ᱠᱮᱱᱮᱞ ᱠᱚ ᱢᱮᱱᱩ ᱠᱚᱫᱚ ᱵᱟᱹᱱᱩᱜ ᱟᱠᱟᱫ ᱛᱟᱞᱮᱭᱟ
ᱟᱪᱪᱷᱟ ᱟᱪᱪᱷᱟ
ᱦᱳᱭ
ᱢᱟᱱᱮ ᱠᱮᱸᱱᱮᱞ ᱠᱚ ᱵᱟᱹᱱᱩᱜ ᱜᱮᱭᱟ ᱥᱮ ᱱᱚᱝᱠᱟ ᱫᱟᱜ ᱠᱚᱜᱮ ᱵᱟᱝ ᱦᱤᱡᱩᱜᱼᱟ
ᱢᱟᱱᱮ ᱠᱮᱱᱮᱞ ᱫᱚ ᱦᱟᱸᱜ ᱵᱟᱹᱱᱩᱜ ᱟᱠᱟᱫ ᱛᱟᱞᱮᱭᱟ ᱚᱱᱠᱟ ᱫᱚ ᱱᱟᱹᱭ ᱫᱚ ᱦᱮᱱᱟᱜ ᱛᱟᱞᱮᱭᱟ ᱢᱟᱱᱮ ᱦᱩᱰᱤᱧ ᱫᱷᱟᱨᱟ ᱜᱮ ᱛᱟᱞᱮᱭᱟ
ᱦᱳᱭ
ᱛᱚᱵᱮ ᱚᱱᱟ ᱱᱟᱹᱭ ᱨᱮᱦᱚᱸ ᱛᱩᱯᱩᱱ ᱵᱟᱲᱟ ᱞᱟᱹᱜᱤᱫ ᱜᱮ ᱜᱟᱱᱚᱜᱼᱟ ᱞᱟᱹᱭ ᱞᱮᱠᱷᱟᱱ ᱫᱚ ᱟᱨ ᱫᱟᱜ ᱦᱚᱸ ᱛᱤᱱᱟᱹᱜ ᱵᱮᱱ ᱨᱟᱠᱟᱵᱟ ᱦᱩᱰᱤᱧ ᱧᱚᱜ ᱱᱟᱹᱭ ᱨᱮᱫᱚ ᱪᱟᱵᱟ ᱜᱚᱫᱚᱜ ᱫᱚ
ᱦᱳᱭ ᱦᱳᱭ ᱦᱳᱭ ᱱᱚᱝᱠᱟ ᱛᱩᱯᱩᱱ ᱠᱚᱨᱮᱱᱟᱜ ᱦᱚᱸ ᱚᱥᱩᱵᱤᱫᱟ ᱦᱟᱸᱜ ᱩᱱ ᱫᱚ ᱵᱟᱝ
ᱦᱳᱭ ᱦᱳᱭ ᱦᱳᱭ
ᱦᱳᱭ
ᱟᱨ ᱵᱟᱝ ᱫᱚ ᱚᱱᱟ ᱟᱸ ᱵᱩᱨᱩ ᱠᱚᱪᱟᱻᱟ ᱜᱮᱛᱮᱞᱮ ᱥᱮᱬᱟ ᱵᱚᱦᱚᱜ ᱠᱚᱦᱚᱸ ᱵᱟᱸᱠᱚ ᱠᱚᱭᱚᱜ ᱟᱞᱮ ᱠᱟᱱᱟ ᱥᱮ ᱪᱮᱫ ᱛᱮ ᱚᱱᱟᱜᱮ ᱵᱟᱹᱞᱤᱧ ᱢᱮᱱ ᱫᱟᱲᱮᱭᱟᱜ ᱠᱟᱱᱟ
ᱟᱪᱪᱷᱟ ᱟᱪᱪᱷᱟ ᱟᱯᱮ ᱫᱚ ᱦᱟᱸᱜ ᱱᱚᱝᱠᱟ ᱵᱩᱨᱩ ᱫᱤᱥᱚᱢ ᱥᱮ ᱪᱮᱫ
ᱦᱳᱭ ᱜᱚᱝᱠᱮ ᱚᱱᱮ ᱦᱟᱸᱜ ᱟᱸᱜ ᱞᱟᱹᱭ ᱞᱮᱠᱷᱟᱱ ᱫᱚ ᱟᱸ ᱵᱟᱡᱟᱨ ᱠᱷᱚᱱ ᱟᱹᱰᱤ ᱠᱚᱪᱟ ᱜᱮᱭᱟᱞᱮ ᱟᱞᱮ ᱫᱚ ᱵᱟᱡᱟᱨ ᱞᱮ ᱪᱟᱞᱟᱜᱼᱟ ᱢᱟᱱᱮ ᱚᱱᱮ ᱟᱴᱷᱨᱚ ᱩᱱᱤᱥ ᱠᱤᱞᱳᱢᱤᱴᱟᱨ ᱪᱟᱞᱟᱜ ᱦᱩᱭᱩᱜ ᱛᱟᱞᱮᱭᱟ
ᱟᱪᱪᱷᱟ ᱟᱪᱪᱷᱟ ᱢᱟᱱᱮ ᱥᱟᱺᱜᱤᱧ ᱧᱚᱜ ᱜᱮᱭᱟ ᱵᱟᱝ
ᱦᱳᱭ ᱦᱳᱭ ᱦᱳᱭ ᱟᱨ ᱚᱱᱮ ᱛᱚ ᱞᱟᱹᱭᱮᱜ ᱟᱞᱤᱧ ᱥᱮᱬᱟ ᱵᱚᱦᱚᱜ ᱠᱚᱦᱚᱸ ᱚᱱᱛᱮ ᱵᱩᱨᱩ ᱠᱚᱪᱟ ᱦᱚᱛᱮᱜ ᱛᱮ ᱥᱮ ᱪᱮᱫ ᱦᱚᱛᱮᱜ ᱛᱮ ᱵᱟᱠᱚ ᱪᱟᱞᱟᱣ ᱵᱟᱲᱟᱜᱼᱟ ᱦᱚᱸ ᱚᱱᱟᱛᱮ ᱦᱚᱸ ᱚᱱᱟ ᱠᱚᱫᱚ ᱚᱵᱷᱟᱵᱽ ᱦᱮᱱᱟᱜ ᱟᱠᱟᱫ ᱞᱮᱜᱮᱭᱟ
ᱟᱪᱪᱷᱟ ᱟᱪᱷᱟ ᱟᱪᱪᱷᱟ
ᱦᱳᱭ
ᱟᱞᱮ ᱦᱚᱸ ᱱᱚᱝᱠᱟ ᱜᱮ ᱠᱮᱱᱮᱞ ᱠᱚᱫᱚ ᱵᱟᱹᱱᱩᱜᱼᱟ ᱦᱟᱸᱜ ᱟᱨ ᱱᱚᱝᱠᱟ ᱥᱮᱞᱚ ᱠᱚᱨᱮ ᱨᱮᱱᱟᱜ ᱦᱚᱸ ᱚᱱᱠᱟ ᱵᱮᱵᱚᱥᱛᱷᱟ ᱵᱟᱹᱱᱩᱜᱼᱟ ᱟᱨ ᱱᱚᱝᱠᱟ ᱱᱟᱹᱭ ᱢᱮᱱᱟᱜ ᱜᱮᱭᱟ ᱟᱫᱚ ᱱᱚᱝᱠᱟ ᱢᱚᱴᱚᱨ ᱠᱚ ᱵᱟᱭ ᱛᱟᱦᱮᱸ ᱞᱮᱱᱠᱷᱟᱱ ᱫᱚ ᱪᱤᱠᱟᱹ ᱛᱮᱢ ᱨᱟᱠᱟᱵᱟ ᱫᱟᱜ ᱠᱚ ᱦᱚᱸ ᱟᱫᱚ ᱫᱟᱜ ᱫᱚ ᱦᱟᱸᱜ ᱛᱟᱦᱮᱱ ᱜᱮᱭᱟ ᱟᱞᱮᱭᱟᱜ ᱱᱟᱹᱭ ᱨᱮᱫᱚ ᱫᱚ ᱵᱟᱝ ᱟᱸᱡᱮᱫᱚᱜ ᱜᱮᱭᱟ
ᱚ ᱛᱟᱦᱞᱮ ᱚᱱᱠᱟ ᱫᱚ ᱱᱟᱹᱭ ᱫᱚ ᱦᱟᱸᱜ ᱢᱟᱨᱟᱝ ᱜᱮ ᱛᱟᱯᱮᱭᱟ ᱱᱟᱹᱭ ᱫᱚ ᱦᱟᱸᱜ ᱛᱚ ᱢᱟᱨᱟᱝ ᱜᱮᱛᱟ ᱯᱮ ᱥᱮ ᱪᱮᱫ ᱞᱮᱠᱟ ᱚᱦᱻᱚ
ᱢᱟᱨᱟᱝ ᱜᱮ ᱛᱟᱞᱮᱭᱟ ᱚᱱᱠᱟ ᱡᱮ ᱫᱟᱜ ᱟᱸᱡᱮᱫᱚᱜᱼᱟ ᱚᱱᱠᱟ ᱫᱚ ᱵᱟᱝ ᱟᱨᱠᱤ
ᱚ ᱟᱨ ᱛᱟᱞᱦᱮ ᱚᱱᱟ ᱥᱤᱛᱩᱝ ᱫᱤᱱ ᱫᱚ ᱦᱟᱸᱜ ᱫᱟᱜ ᱛᱟᱦᱮᱸᱱ ᱜᱮᱭᱟ ᱥᱮ ᱚᱱᱠᱟ ᱫᱚ ᱟᱸᱡᱮᱫᱚᱜᱼᱟ
ᱛᱟᱦᱮᱸᱱ ᱜᱮᱭᱟ ᱫᱟᱜ ᱱᱚᱝᱠᱟ ᱟᱸᱡᱮᱫ ᱫᱚ ᱵᱟᱭ ᱟᱸᱡᱮᱫᱚᱜᱼᱟ ᱢᱟᱱᱮ ᱠᱚᱢ ᱧᱚᱜ ᱟᱸᱡᱮᱫᱚᱜᱼᱟ ᱟᱨᱠᱤ ᱱᱚᱝᱠᱟ ᱟᱸᱡᱮᱫ ᱩᱛᱟᱹᱨ ᱫᱚ ᱵᱟᱝ ᱢᱟᱱᱮ ᱛᱟᱦᱮᱱ ᱜᱮᱭᱟ ᱱᱚᱝᱠᱟ ᱛᱚ ᱛᱩᱯᱩᱱ ᱠᱚᱨᱮ ᱱᱟᱜ ᱦᱚᱸ ᱩᱱᱟᱹᱜ ᱚᱥᱩᱵᱤᱫᱷᱟ ᱫᱚ ᱵᱟᱭ ᱦᱩᱭᱩᱜ-ᱟ᱾
ᱚ ᱳ᱾
ᱢᱟᱱᱮ ᱩᱱᱟᱹᱜ ᱴᱟ ᱫᱚ ᱵᱟᱭ ᱠᱚᱢ ᱜᱚᱫᱚᱜ-ᱟ ᱟᱨ ᱠᱤ ᱥᱤᱛᱩᱝ ᱫᱤᱱ ᱦᱚᱸ᱾
ᱟᱪᱪᱷᱟ ᱟᱪᱷᱟ ᱟᱪᱷᱟ᱾
ᱢᱟᱱᱮ ᱥᱟᱨᱟ ᱵᱚᱪᱷᱚᱨ ᱞᱟᱹᱭ ᱜᱟᱱᱚᱜ-ᱟ ᱱᱚᱝᱠᱟ ᱟᱛᱩᱜ-ᱟ ᱟᱨ ᱠᱤ᱾
ᱦᱚ ᱦᱳᱭ ᱟᱫᱚ ᱚᱸ ᱥᱤᱛᱩᱝ ᱫᱤᱱ ᱢᱟ ᱫᱚᱢᱮ‌ ᱥᱤᱛᱩᱝ ᱟᱭ ᱥᱮ᱾ ᱚ ᱩᱱ ᱫᱚ ᱠᱟᱹᱴᱤᱡ ᱟᱸᱡᱮᱫ ᱫᱚ ᱟᱸᱡᱮᱫ ᱫᱚᱜ ᱜᱮᱭᱟ ᱥᱟᱱᱟᱢ ᱴᱚᱴᱷᱟ ᱠᱚᱨᱮ ᱜᱮ ᱟᱞᱮ ᱭᱟᱜ ᱱᱟᱹᱭ ᱨᱮᱦᱚᱸ ᱡᱮᱞᱟ ᱡᱮ ᱞᱮᱠᱟ᱾
ᱦᱚᱭ ᱦᱳᱭ ᱦᱚ᱾
ᱚᱸ ᱦᱮᱸ᱾
ᱟᱫᱚ ᱡᱚᱛᱚ ᱡᱟᱭᱜᱟ ᱠᱚᱨᱮ ᱫᱚ ᱦᱟᱸᱜ ᱱᱚᱝᱠᱟ ᱟᱸᱡᱮᱫᱚᱜ ᱜᱮᱭᱟ ᱟᱨ ᱚᱠᱟ ᱠᱚᱨᱮ ᱫᱚ ᱦᱟᱸᱜ ᱵᱟᱝ ᱟᱸᱡᱮᱫᱚᱜ ᱜᱮᱭᱟ᱾ ᱦᱚᱭ ᱥᱮ, ᱦᱚᱭ᱾
ᱚᱠᱟ ᱢᱮᱱ ᱫᱚ ᱚᱠᱟ ᱦᱟᱸᱜ ᱮᱱᱟ ᱡᱷᱟᱨᱱᱟ ᱧᱚᱜ ᱱᱟᱹᱭ ᱛᱟᱦᱟᱸ ᱡᱟᱦᱟᱸ ᱛᱟᱦᱮᱱᱟ᱾ ᱚᱱᱟ ᱠᱚᱨᱮ ᱫᱚ ᱵᱟᱝ ᱟᱸᱡᱮᱫᱚᱜ ᱜᱮᱭᱟ᱾
ᱦᱚᱭ ᱦᱚᱭ ᱵᱟᱝ ᱟᱸᱡᱮᱫᱚᱜ
ᱦᱚᱭ᱾ ᱟᱫᱚ ᱚᱱᱠᱟ ᱫᱚ ᱟᱯ ᱯᱮ ᱭᱟᱜ ᱦᱚᱸ ᱡᱟᱱᱤᱡ ᱚᱱᱠᱟ ᱱᱟᱜ ᱠᱟᱱ ᱜᱮᱭᱟ᱾